ᱦᱮᱞᱳᱣ ᱾ ᱦᱚᱭ ᱜᱚᱝᱠᱮ ᱟᱸᱡᱚᱢᱚᱜ ᱠᱟᱱᱟ?
ᱟᱸᱡᱚᱢᱚᱜ ᱠᱟᱱᱟ? ᱦᱚᱭ-ᱦᱚᱭ ᱟᱸᱡᱚᱢᱚᱜ ᱠᱟᱱᱟ ᱟᱸ-ᱤᱧᱟᱹᱜ ᱤᱧᱟᱹᱜ ᱨᱚᱲ ᱴᱷᱤᱠ ᱴᱷᱟᱠ ᱦᱚᱭ-ᱦᱚᱭ ᱱᱟᱯᱟᱭ ᱜᱤ ᱾ ᱟᱢ ᱜᱤ ᱪᱤᱜ ᱞᱮᱠᱟ ᱢᱮᱱᱟᱜ ᱢᱮᱭᱟ?
ᱦᱩᱸ ᱱᱟᱯᱟᱭ ᱜᱮᱭᱟ ᱚᱵᱚᱥᱥᱚᱭ ᱾
ᱟᱪᱪᱷᱟ, ᱫᱤᱭᱮ ᱡᱚᱢ ᱵᱟᱲᱟ ᱠᱚ ᱦᱩᱭᱱᱟ?
ᱦᱩᱸ ᱡᱚᱢ ᱵᱟᱲᱟ ᱠᱚᱫᱚ ᱦᱚᱭ ᱠᱟᱱ ᱜᱮᱭᱟ ᱾
ᱟᱪᱪᱷᱟ ᱾
ᱦᱟᱵᱤᱱ ᱜᱮ?
ᱪᱮᱜ ᱪᱮᱠᱟ ᱦᱩᱭᱩᱜ ᱠᱟᱱᱟ ᱱᱤᱛᱚᱜ?
ᱦᱮᱸᱻ ᱱᱤᱛ ᱱᱟᱜ ᱫᱩᱲᱩᱵ ᱵᱟᱲᱟ ᱦᱩᱭ ᱟᱠᱟᱱ ᱜᱮᱭᱟ ᱾
ᱚᱸ ᱟᱪᱪᱷᱟ ᱾ ᱛᱟᱦᱚᱞᱮ ᱟᱯᱮ ᱥᱮᱫ ᱫᱚ ᱛᱟᱦᱚᱞᱮ ᱱᱤᱭᱟᱹ ᱚᱠᱛᱚ ᱫᱚ ᱪᱟᱥᱼᱵᱟᱥ ᱦᱩᱭᱩᱜ ᱠᱟᱱ ᱜᱮᱭᱟ ᱛᱚ?
ᱦᱮᱸ, ᱮᱠᱟᱞ ᱪᱟᱥᱼᱵᱟᱥ ᱟᱰᱤᱻ ᱮ ᱦᱮᱸᱻ ᱾ ᱜᱷᱚᱨᱚ ᱛᱚᱨᱚ ᱵᱚ-ᱵᱚᱞᱛᱮ ᱜᱮᱞᱮ ᱱᱟᱜ ᱩᱱᱟᱹᱜ ᱴᱟ ᱫᱚ ᱜᱷᱚᱨᱚ ᱛᱷᱚᱨᱚ ᱫᱚ ᱵᱟᱝ ᱦᱚᱸᱜᱼᱚᱭ ᱛᱚᱞᱟ ᱠᱚ ᱜᱤᱰᱤᱭ ᱠᱟᱱᱟ ᱾ ᱟᱨ ᱦᱚᱜ-ᱚᱭ ᱫᱟᱜ ᱡᱟᱹᱲᱤ ᱦᱩᱭ ᱱᱟ ᱯᱟᱨᱚᱢ ᱮᱱᱟ ᱟᱫᱚ ᱚᱱᱟ ᱛᱮ ᱦᱳᱲᱳ ᱠᱚ ᱥᱤ ᱦᱳᱲᱳ ᱞᱟᱹᱭ ᱫᱟᱹᱧ ᱠᱷᱮᱛ ᱠᱚ ᱥᱤ ᱦᱩᱭᱩᱜ ᱠᱟᱱᱟ ᱾ ᱟᱨ ᱛᱚᱞᱟ ᱠᱚ ᱜᱤᱰᱤᱭ ᱟᱠᱟᱱᱟ ᱠᱤᱪᱷᱩ ᱫᱚ ᱟᱨᱚ ᱛᱚᱞᱟ ᱠᱚ ᱜᱤᱰᱤᱭᱮᱜ ᱜᱤᱭᱟ ᱾
ᱦᱚᱭ-ᱦᱚᱭ-ᱦᱚᱭ, ᱚᱱᱟ ᱢᱟ ᱠᱟᱱ ᱜᱤ ᱾ ᱟᱞᱮ ᱥᱮᱫ ᱫᱚ ᱛᱷᱚᱲᱟ ᱪᱟᱥᱵᱟᱥ ᱫᱚ ᱦᱟ ᱞᱮᱴᱚᱜ ᱠᱟᱱᱟ ᱫᱮᱨᱤᱜ ᱠᱟᱱ ᱛᱟᱸᱦᱮᱱᱟ ᱾ ᱮᱸ ᱪᱮᱫᱟᱜ ᱡᱮ ᱱᱚᱱᱛᱮ ᱫᱚ ᱠᱳᱱᱳ ᱟᱞᱮ ᱥᱮᱫ ᱫᱚ ᱛᱷᱚᱲᱟ ᱵᱟᱭ ᱫᱟᱜ ᱞᱮᱠᱷᱟᱱ ᱫᱚ ᱦᱩᱲᱩ ᱨᱚᱦᱚᱭ ᱫᱚ ᱠᱷᱩᱵ ᱮᱠᱴᱟ ᱵᱟᱠᱚ ᱞᱟᱜᱟᱣ ᱜᱚᱞᱚᱜ ᱜᱮᱭᱟ, ᱛᱚ ᱚᱱᱟ ᱠᱷᱟᱹᱛᱤᱨ ᱛᱮ ᱛᱷᱚᱲᱟ ᱚᱸ ᱢᱟᱱᱮ ᱫᱟᱜ ᱨᱮᱱᱟᱜ ᱯᱚᱨᱤᱢᱟᱱ ᱛᱷᱚᱲᱟ ᱟᱞᱮ ᱥᱮᱫ ᱫᱚ ᱠᱚᱢ ᱜᱤᱭᱟ ᱾ ᱟ ᱢᱮᱱ ᱫᱚ ᱠᱷᱩᱵ ᱮᱠᱴᱟ ᱚᱱᱠᱟ ᱠᱟᱡᱮ ᱨᱮ ᱞᱟᱜᱟᱜ ᱞᱮᱠᱟ ᱫᱚ ᱵᱟᱭ ᱡᱟᱹᱲᱤᱭ ᱫᱟ ᱾ ᱢᱮᱱᱠᱷᱟᱱ ᱦᱚᱞᱟ ᱠᱷᱚᱡ ᱛᱷᱚᱲᱟ ᱡᱟᱹᱲᱤ ᱨᱮᱱᱟᱜ ᱥᱚᱢᱵᱷᱚᱵᱚᱱᱟ ᱢᱮᱱᱟᱜ ᱦᱩᱭᱩᱜ ᱠᱟᱱᱟ ᱢᱮᱱ ᱫᱚ ᱦᱚᱞᱟ ᱱᱚᱜ ᱫᱚ ᱛᱷᱚᱲᱟᱭ ᱡᱟᱹᱲᱤ ᱞᱮᱫ ᱜᱮᱭᱟ ᱢᱚᱴᱟᱢᱩᱴᱤ ᱮᱸ ᱚᱱᱠᱟ ᱛᱤᱱ ᱜᱷᱚᱱᱴᱟ ᱜᱟᱱᱮ ᱡᱟᱹᱲᱤ ᱠᱮᱫᱟ ᱾ ᱢᱮᱱᱠᱷᱟᱱ ᱚᱱᱟ ᱤᱱᱟᱹᱜ ᱛᱮᱫᱚ ᱢᱟᱴ ᱠᱚᱨᱮ ᱫᱚ ᱫᱟᱜ ᱫᱚ ᱵᱟᱝ ᱛᱤᱸᱜᱩ ᱠᱟᱱᱟ ᱢᱮᱱᱠᱷᱟᱱ ᱟᱨ ᱢᱤᱫ ᱫᱷᱟᱣ ᱡᱩᱫᱤ ᱚᱱᱠᱟ ᱛᱤᱱ ᱪᱟᱨ ᱜᱷᱚᱱᱴᱟᱭ ᱡᱟᱹᱲᱤᱭᱟ ᱛᱟᱦᱚᱞᱮ ᱦᱟᱸᱜ ᱮ ᱢᱟᱴ ᱠᱚᱨᱮ ᱦᱚᱸ ᱛᱤᱸᱜᱩᱜ-ᱟ ᱾ ᱟᱫᱚ ᱛᱤᱦᱤᱧ ᱫᱚ ᱛᱷᱚᱲᱟ ᱟᱹᱵ ᱱᱚᱝᱠᱟᱭ ᱨᱤᱢᱤᱞ ᱫᱚᱭ ᱨᱤᱢᱤᱞ ᱠᱟᱫᱟ ᱟᱫᱚ ᱫᱟᱜ ᱫᱚ ᱱᱤᱛᱚᱜ ᱟᱹᱱᱤᱡ ᱯᱷᱤᱨᱼᱯᱷᱤᱨᱤᱡ ᱡᱚᱨᱚᱜ ᱠᱟᱱᱟ ᱟᱨ ᱠᱤ ᱾
ᱮᱸᱻ ᱟᱪᱪᱷᱟ ᱟᱪᱪᱷᱟ ᱟᱪᱪᱷᱟ ᱾ ᱚᱵᱚᱥᱥᱳᱭ ᱛᱟᱦᱟᱞᱮ ᱜᱚᱢᱠᱮ ᱛᱟᱦᱞᱮ ᱱᱚᱣᱟ ᱜᱮ ᱠᱟᱹᱴᱤᱡ ᱮᱸ ᱢᱤᱫ ᱵᱟᱨ ᱜᱟᱞᱢᱟᱨᱟᱣ ᱦᱩᱭᱱᱟ ᱦᱚᱜᱼᱚᱭ ᱡᱮ ᱥᱮᱨᱢᱟ ᱫᱟᱜ ᱡᱟᱹᱲᱤ ᱱᱚᱣᱟ ᱛᱮ ᱟᱼᱫᱟᱜ ᱡᱟᱹᱲᱤ ᱞᱮᱠᱷᱟᱱᱮ ᱛᱤᱱᱟᱹᱜ ᱛᱮ ᱥᱟᱱᱛᱟᱲ ᱜᱚᱼᱦᱚᱯᱚᱱ ᱠᱚᱣᱟᱜ ᱥᱮ ᱥᱟᱱᱟᱢ ᱡᱟᱹᱛᱤ ᱠᱚᱣᱟᱜ ᱜᱮ ᱥᱟᱱᱟᱢ ᱦᱚᱲ ᱠᱚᱣᱟᱜ ᱜᱮ ᱮᱸ ᱛᱤᱱᱟᱹᱜ ᱴᱟ ᱵᱩᱜᱤᱜᱼᱟ ᱥᱮ ᱵᱟᱹᱲᱤᱡᱚᱜᱼᱟ?
ᱧᱮᱞ ᱢᱮ ᱫᱟᱜ ᱡᱟᱹᱲᱤ ᱫᱚ ᱱᱚᱝᱠᱟᱱ ᱢᱤᱫᱴᱮᱱ ᱡᱤᱱᱤᱥ ᱠᱟᱱᱟ ᱥᱟᱵ ᱠᱟᱜ ᱢᱮ ᱟᱢ ᱱᱤᱛᱚᱜ ᱡᱚᱫᱤ ᱦᱩᱲᱩ ᱪᱟᱥ ᱞᱟᱹᱜᱤᱫ ᱮᱢ ᱢᱮᱱᱮ-ᱢᱚᱱᱮᱭᱮᱜ ᱠᱟᱱ ᱠᱷᱟᱡ ᱮ ᱢᱟᱱ ᱥᱤᱡᱤᱱ ᱩᱯᱚᱨ ᱫᱟᱜ ᱡᱟᱹᱲᱤ ᱨᱮᱭᱟᱜ ᱫᱚ ᱢᱤᱫᱴᱮᱱ ᱟ-ᱟᱞᱟᱫᱟ-ᱟᱞᱟᱫᱟ ᱯᱨᱚᱵᱷᱟᱵᱽ ᱢᱮᱱᱟᱜ ᱾ ᱱᱤᱛᱚᱜ ᱫᱚ ᱫᱟᱜ ᱡᱟᱹᱲᱤ ᱨᱮᱱᱟᱜ ᱫᱚᱨᱠᱟᱨ ᱢᱮᱱᱟᱜ ᱠᱟᱜ ᱜᱮᱭᱟ ᱪᱮᱫᱟᱜ ᱡᱮ ᱱᱤᱛᱚᱜ ᱫᱚ ᱥᱟᱱᱛᱟᱲ ᱠᱩ ᱥᱮ ᱮᱴᱟᱜ ᱡᱟᱹ ᱛᱤ ᱠᱚ ᱦᱩᱲᱩ ᱨᱚᱦᱚᱭ ᱨᱮᱱᱟᱜ ᱢᱤᱫᱴᱟᱝ ᱥᱤᱡᱮᱱ ᱠᱟᱱᱟ, ᱛᱚ ᱱᱤᱛᱚᱜ ᱫᱚ ᱫᱟᱜ ᱡᱟᱹᱲᱤ ᱨᱮᱱᱟᱜ ᱫᱚ ᱞᱟᱹᱠᱛᱤ ᱢᱮᱱᱟᱜᱼᱟ ᱾ ᱱᱚᱣᱟ ᱫᱟᱜ ᱡᱟᱹᱲᱤ ᱡᱚᱠᱷᱚᱱ ᱦᱩᱲᱩ ᱵᱤᱞᱤᱜᱼᱟ ᱩᱱ ᱚᱠᱛᱚᱭ ᱫᱟᱜ ᱞᱮᱠᱷᱟᱱ ᱛᱟᱦᱚᱞᱮ ᱚᱱᱟ ᱨᱮᱫᱚ ᱢᱤᱫᱴᱮᱱ ᱟᱹᱰᱤ ᱵᱟᱹᱲᱤᱡ ᱯᱨᱚᱵᱷᱟᱵᱽ ᱜᱤᱰᱤᱜᱼᱟ ᱥᱮ ᱦᱩᱲᱩ ᱠᱚᱦᱚᱸ ᱱᱚᱥᱴᱚᱜᱼᱟ ᱥᱮ ᱦᱩᱲᱩ ᱨᱮᱱᱟᱜ ᱠᱟᱞᱟᱨ ᱠᱚ ᱱᱚᱥᱴᱚᱜᱼᱟ ᱾ ᱟ ᱫᱟᱢ ᱠᱚ ᱠᱚᱢ ᱧᱟᱢᱚᱜᱼᱟ, ᱚᱱᱟ ᱠᱷᱟᱹᱛᱤᱨ ᱛᱮ ᱫᱟᱜ ᱛᱳ ᱩᱦᱩ ᱟᱢ ᱱᱤᱛᱚᱜ ᱟᱢ ᱞᱟᱹᱭ ᱦᱩᱭᱩᱜ ᱛᱟᱢᱟ ᱡᱮ ᱛᱤᱱ ᱚᱠᱛᱚ ᱫᱟᱜ ᱨᱮᱱᱟᱜ ᱟᱜ ᱠᱟᱛᱷᱟᱢ ᱞᱟᱹᱭ ᱚᱪᱩᱭ ᱫᱟ ᱟᱨᱠᱤ
ᱦᱳᱭ, ᱦᱳᱭ, ᱦᱳᱭ ᱾ ᱦᱮᱸ, ᱮᱠᱟᱞ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱾ ᱡᱮ ᱥᱤᱡᱤᱱ ᱨᱮ ᱫᱟᱜ ᱞᱮᱠᱷᱟᱱᱮ ᱟᱨ ᱚᱠᱟ ᱚᱠᱛᱚ ᱨᱮ ᱫᱟᱜ ᱯᱨᱳᱭᱳᱡᱚᱱ ᱥᱮ ᱫᱟᱜ ᱞᱟᱹᱠᱛᱤ ᱠᱟᱱᱟ ᱚᱱᱟ ᱚᱠᱛᱚ ᱨᱮ ᱚᱱᱟ ᱫᱟᱜ ᱫᱚ ᱚᱱᱠᱟ ᱢᱚᱛᱚ ᱞᱟᱠᱛᱤᱭᱟ ᱟᱰᱤ ᱱᱟ-ᱱᱟᱯᱟᱭ ᱠᱟᱛᱷᱟ ᱾ ᱛᱟᱦᱟᱞᱮ ᱟᱨ ᱦᱚᱸᱜᱼᱚ ᱱᱚᱣᱟ ᱫᱟᱜ ᱡᱟᱲᱤ ᱛᱮᱜᱮ ᱟᱹᱰᱤ ᱦᱚᱲ ᱥᱮ ᱟᱰᱤ ᱢᱟᱱᱢᱤ ᱠᱚᱣᱟᱜ ᱦᱚᱸ ᱩᱢ ᱨᱳᱜᱽ ᱟᱡᱟᱨ ᱠᱚᱦᱚᱸ ᱟᱰᱤ ᱧᱟᱢᱚᱜ ᱠᱟᱱ ᱞᱮᱠᱟ ᱢᱚᱱᱮᱜ ᱠᱟᱱᱟ ᱾
ᱦᱳᱭ-ᱦᱳᱭ ᱾ ᱟᱢ ᱧᱮ ᱦᱚᱭ-ᱦᱚᱭ, ᱟᱢ ᱡᱟᱦᱟᱸ ᱠᱟᱛᱷᱟᱢ ᱞᱟᱹᱭ ᱫᱟ ᱱᱤᱛ ᱚᱠᱛᱚ ᱧᱮᱞ ᱢᱮ ᱠᱤᱪᱷᱩ ᱟᱢ ᱨᱳᱜᱽ ᱟᱡᱟᱨ ᱨᱮᱫᱚ ᱠᱤᱪᱷᱩ ᱦᱚᱸ ᱠᱤᱪᱷᱩ-ᱠᱤᱷᱪᱩ ᱨᱩᱭᱟᱹ ᱢᱮᱱᱟᱜ ᱠᱟᱫᱟ ᱢᱮᱱᱫᱚ ᱱᱚᱝᱠᱟ ᱮᱸ ᱥᱟᱵ ᱠᱟᱜ ᱢᱮ ᱮᱸ ᱡᱟᱦᱟᱸᱭᱼᱟᱜ ᱱᱚᱣᱟ ᱫᱮᱭᱟ ᱨᱮ ᱯᱩᱥᱨᱤ ᱡᱟᱱᱟᱢᱚᱜ ᱠᱟᱱᱟ ᱾ ᱟ ᱢᱮᱱᱫᱚ ᱱᱚᱝᱠᱟᱱ ᱥᱮ ᱩᱫᱽᱜᱟᱹᱨ ᱛᱮ ᱩᱸ ᱥᱮ ᱱᱚᱝᱠᱟᱱ ᱡᱟᱦᱟᱸᱭᱼᱟᱜ ᱮ ᱱᱚᱣᱟ ᱚᱱᱮ ᱢᱟᱱᱮ ᱩᱵ ᱨᱮ ᱮ ᱤᱭᱟᱹ ᱥᱤ ᱠᱩ ᱡᱤ-ᱡᱟᱱᱟᱢᱟᱭ ᱠᱟᱱᱟ ᱩᱵ ᱩᱢᱱᱮ ᱥᱤ ᱠᱩ ᱟᱨᱠᱤ ᱠᱩ ᱩᱢ ᱦᱩᱭᱩᱜ ᱠᱟᱱ ᱛᱟᱭᱟ ᱵᱚᱦᱚᱜ ᱨᱮ ᱾ ᱛᱚ ᱩᱱᱤᱭᱟᱜ ᱠᱷᱮᱛᱨᱮ ᱫᱚ ᱫᱟᱜ ᱡᱩᱫᱤ ᱱᱟᱥᱤᱱᱟᱜ ᱞᱚᱦᱚᱛᱚᱼᱟ ᱢᱮᱱᱫᱚ ᱥᱮᱨᱢᱟ ᱫᱟᱜ ᱥᱮ ᱡᱟᱦᱟᱸ ᱦᱚᱲ ᱠᱚᱣᱟᱜ ᱥᱮ ᱥᱮᱫᱟᱭ ᱦᱚᱲᱟᱜ ᱠᱟᱛᱷᱟ ᱞᱮᱠᱟ ᱛᱤᱧ ᱞᱟᱹᱭ ᱫᱟ ᱱᱚᱣᱟ ᱫᱚ ᱮᱸ ᱛᱚ ᱱᱚ ᱠᱟ ᱡᱩᱫᱤ ᱥᱟᱹᱛᱤ ᱫᱟᱜ ᱨᱮ ᱛᱷᱚᱲᱟᱭ ᱞᱚᱦᱚᱛᱚᱜᱼᱟ ᱾ ᱛᱚ ᱩᱱᱤ ᱨᱮᱱ ᱥᱤ ᱥᱮ ᱚᱱᱠᱟ ᱱᱚᱣᱟ ᱫᱮᱭᱟ ᱨᱮ ᱡᱟᱦᱟᱸ ᱤᱭᱟᱹ ᱧᱟᱢ ᱠᱟᱭᱟ ᱟᱸ ᱯᱩᱥᱨᱤ ᱠᱩ ᱚᱱᱟ ᱠᱚᱫᱚ ᱪᱟᱵᱟᱜ ᱛᱟᱭᱟ, ᱟᱨ ᱚᱱᱟ ᱢᱤᱫᱴᱮᱱ ᱢᱤᱫᱴᱮᱱ ᱦᱩᱭᱩᱜ ᱠᱟᱱᱟ ᱵᱷᱟ ᱜᱤ ᱫᱤᱠ ᱟᱨ ᱡᱩᱫᱤ ᱠᱷᱟᱨᱟᱯ ᱫᱤᱠ ᱫᱤᱭᱮᱢ ᱧᱟᱢ ᱞᱮᱠᱷᱟᱱ ᱧᱮᱞ ᱢᱮ ᱡᱟᱦᱟᱸᱱ ᱡᱤᱱᱤᱥ ᱜᱮ ᱟᱢ ᱡᱩᱫᱤ ᱥᱩᱫᱷᱩ ᱥᱮᱨᱢᱟ ᱫᱟᱜ ᱨᱮᱭᱟᱜ ᱠᱟᱛᱷᱟ ᱫᱚ ᱵᱟᱝ ᱠᱟᱱᱟ ᱾ ᱟᱢ ᱥᱮᱨᱢᱟ ᱫᱟᱜ ᱨᱮᱦᱚᱢ ᱞᱚᱦᱚᱫ ᱞᱮᱱᱠᱷᱟᱡ ᱜᱤ ᱮᱠᱫᱚᱢ ᱨᱩᱣᱟᱹ ᱠᱚ ᱧᱟᱢ ᱢᱮᱭᱟ ᱛᱟ ᱫᱚ ᱵᱟᱝ ᱠᱟᱱᱟ ᱾ ᱛᱳ ᱥᱮᱨᱢᱟ ᱫᱟᱜ ᱨᱮ ᱞᱚᱦᱚᱫ ᱯᱚᱨ ᱡᱩᱫᱤ ᱟᱢᱮᱢ ᱢᱟᱱᱮ ᱛᱩᱯᱩᱱᱟ ᱥᱮ ᱰᱟᱹᱵᱨᱟᱹᱜ ᱟᱢ ᱟᱸ ᱛᱚ ᱟᱢᱟᱜ ᱡᱟᱦᱟᱸᱢ ᱡᱟᱦᱟᱸᱢ ᱩᱭᱦᱟᱹᱨ ᱫᱟ ᱡᱮ ᱠᱷᱩᱜ ᱢᱟᱸᱫᱟ ᱧᱟᱢ ᱢᱮᱭᱟ ᱛᱚ ᱚᱱᱟ ᱫᱚ ᱵᱟᱝ ᱧᱟᱢ ᱨᱮᱱᱟᱜ ᱥᱚᱢᱵᱷᱚᱵᱚᱱᱟ ᱛᱷᱳᱲᱟ ᱟᱸ ᱤᱭᱟᱹᱜᱼᱟ ᱾ ᱛᱚ ᱚᱱᱟ ᱠᱷᱟᱹᱛᱤᱨ ᱛᱮ ᱥᱮᱨᱢᱟ ᱫᱟᱜ ᱛᱮᱢ ᱞᱚᱦᱚᱫ ᱞᱮᱱᱠᱷᱟᱡ ᱛᱚ ᱛᱷᱚᱲᱟ ᱰᱟᱹᱵᱽᱨᱟᱹᱜ ᱫᱚ ᱫᱚᱨᱠᱟᱨ ᱠᱟᱱᱟ ᱥᱮ ᱛᱩᱯᱩ ᱫᱚ ᱫᱚᱨᱠᱟᱨ ᱠᱟᱱᱟ ᱾
ᱮ ᱠᱷᱟᱱ
ᱦᱚᱭ ᱦᱚᱭ ᱛᱚ ᱱᱚᱝᱠᱟ ᱜᱤ
ᱟᱪᱪᱷᱟ ᱾
ᱱᱚᱝᱠᱟ ᱜᱮ ᱚᱱᱠᱟ ᱜᱮ ᱱᱚᱝᱠᱟ ᱜᱮ ᱤᱧᱦᱚᱸ ᱚᱲᱟᱜ ᱠᱷᱚᱡ ᱡᱚᱠᱷᱚᱱᱤᱧ ᱦᱮᱡ ᱱᱟ ᱾ ᱟᱸ ᱢᱚᱴᱟᱢᱩᱴᱤ ᱥᱟᱦᱩᱭ ᱱᱟ ᱢᱚᱴᱟᱢᱩᱴᱤ ᱵᱟᱨ ᱥᱚᱯᱛᱟ ᱜᱟᱱ ᱦᱩᱭ ᱱᱟ ᱾ ᱮᱸ ᱛᱚ ᱩᱱ ᱚᱠᱛᱚ ᱤᱧ ᱛᱷᱚᱲᱟᱧ ᱞᱚᱦᱚᱫ ᱧᱚᱜ ᱞᱮᱱᱟ ᱛᱚ ᱚᱱᱟ ᱠᱷᱟᱹᱛᱤᱨ ᱛᱮ ᱤᱧ ᱱᱚᱣᱟ ᱟᱸᱻ ᱟᱸ ᱨᱩᱣᱟᱹ ᱠᱩ ᱧᱟᱢ ᱠᱤᱫᱤᱧᱟ ᱾ ᱦᱟᱸ ᱦᱟᱸᱦᱟᱸ ᱾ ᱦᱚᱸ ᱦᱚᱸ ᱮ ᱛᱚ ᱱᱚᱝᱠᱟ ᱞᱚᱦᱚᱫ ᱞᱚᱦᱚᱫ ᱞᱤᱫᱟᱹᱧ ᱾ ᱛᱚ ᱩᱱ ᱚᱠᱛᱚ ᱱᱤᱫᱟᱹ ᱛᱮᱦᱮᱸ ᱠᱟᱱᱟ ᱢᱚᱴᱟᱢᱩᱴᱤ ᱵᱟᱨᱚᱴᱟ ᱮᱠᱴᱟ ᱠᱷᱚᱡ ᱚ ᱵᱟᱨᱚᱴᱟ ᱮᱠᱴᱟ ᱥᱚᱢᱚᱭ ᱚᱲᱟᱜ ᱠᱷᱚᱡ ᱤᱧ ᱦᱮᱡ ᱱᱟ ᱾ ᱛᱚ ᱞᱚᱦᱚᱫ ᱠᱟᱛᱮᱧ ᱦᱮᱡ ᱮᱱᱟ ᱛᱚ ᱚᱱᱟ ᱞᱟᱹᱜᱤᱫ ᱛᱷᱚᱲᱟ ᱨᱩᱣᱟᱹ ᱠᱚᱫᱚ ᱮᱸᱜ ᱡᱚᱴᱟᱣ ᱟᱹᱫᱤᱧ ᱛᱮᱦᱮᱱ ᱜᱮᱭᱟ ᱪᱮᱫᱟᱜ ᱡᱮ ᱦᱮᱡ ᱠᱟᱛᱮᱫ ᱵᱟᱹᱧ ᱰᱟᱹᱵᱨᱟᱹ ᱞᱮᱱᱟ, ᱪᱮᱫᱟᱜ ᱡᱮ ᱨᱮᱭᱟᱲ ᱤᱫᱤᱧ ᱠᱟᱱ ᱛᱮᱦᱮᱸᱱᱟ ᱛᱚ ᱟᱫᱚ ᱟᱨ ᱵᱟᱹᱧ ᱰᱟᱹᱵᱽᱨᱟᱹ ᱞᱮᱱᱟ ᱟᱨ ᱩᱵ ᱦᱚ ᱛᱷᱚᱲᱟ ᱞᱟᱹᱴᱩ ᱜᱮᱛᱤᱧᱟ ᱟᱹᱰᱤ ᱤᱧ ᱫᱚ ᱛᱷᱚᱲᱟ ᱫᱚ ᱟᱹᱰᱤ ᱞᱟᱹᱴᱩ ᱧᱚᱜ ᱜᱮᱛᱤᱧᱟ ᱩᱵ ᱠᱚᱫᱚ ᱾ ᱟ ᱩᱵ ᱫᱟᱹᱲᱤ ᱠᱚᱦᱚᱸ ᱛᱚ ᱞᱟᱹᱴᱩ ᱞᱟᱹᱴᱩ ᱜᱮ ᱛᱤᱧᱟ ᱾ ᱟᱛᱚ ᱚᱱᱟ ᱠᱷᱟᱹᱛᱤᱨ ᱛᱮ ᱟᱫᱚ ᱛᱷᱚᱲᱟ ᱥᱟᱵ ᱠᱟᱜ ᱢᱮ ᱨᱮᱭᱟᱲ ᱫᱚ ᱥᱟᱵ ᱠᱤᱫᱤᱧᱟ ᱛᱚ ᱟᱫᱚ ᱫᱚᱥᱟᱨ ᱦᱤᱞᱳᱜ ᱫᱚ ᱫᱚ ᱚ-ᱢᱟᱱᱮ ᱫᱚᱥᱟᱨ ᱦᱤᱞᱳᱜ ᱢᱟᱱᱮ ᱛᱤᱥᱟᱨ ᱦᱤᱞᱳᱜ ᱫᱚ ᱟᱫᱚ ᱟᱹᱰᱤ ᱮᱸ ᱟᱹᱰᱤ ᱡᱳᱨ ᱨᱩᱣᱟᱹ ᱧᱟᱢ ᱠᱤᱫᱤᱧᱟ ᱠᱷᱩᱜ ᱢᱟᱸᱫᱟ ᱮᱠᱫᱚᱢ ᱟᱴᱮᱫ ᱠᱷᱚᱡ ᱵᱟᱹᱧ ᱵᱤᱨᱤᱜ ᱫᱟᱲᱤᱭᱟᱫᱟ ᱵᱟᱨᱫᱤᱱ ᱛᱚ ᱱᱚᱝᱠᱟ ᱢᱤᱫᱴᱮᱱ ᱯᱚᱨᱤᱥᱛᱷᱤᱛᱤ ᱩᱜ ᱨᱮ ᱛᱤᱸᱜᱩ ᱞᱮᱱᱟ ᱾ ᱤᱧ ᱡᱩᱫᱤ ᱩᱱ ᱦᱤᱞᱳᱜ ᱦᱮᱡ ᱠᱟᱛᱮ ᱡᱩᱫᱤ ᱰᱟᱹᱵᱨᱟᱹ ᱞᱮᱱᱠᱷᱟᱱ ᱥᱮ ᱰᱟᱹᱵᱨᱟᱹ ᱠᱟᱛᱮᱜ ᱡᱩᱫᱤ ᱛᱷᱚᱲᱟ ᱮᱸ ᱩᱢ ᱯᱮᱨᱟᱥᱮᱴᱟᱢᱚᱞ ᱛᱤᱱᱟᱹᱜ ᱤᱧ ᱡᱚᱢ ᱞᱮᱠᱷᱟᱱ ᱛᱟᱦᱚᱞᱮ ᱱᱚᱣᱟ ᱚᱵᱚᱥᱛᱷᱟ ᱫᱚ ᱯᱟᱥᱮᱡ ᱵᱟᱝ ᱦᱩᱭ ᱠᱚᱜ ᱛᱤᱧᱟᱹ ᱾
ᱮᱠᱟᱞ ᱮᱠᱟᱞ ᱮᱠᱟᱞ ᱛᱟᱦᱚᱞᱮ ᱦᱚᱸᱼᱚ ᱛᱟᱦᱚᱞᱮ ᱜᱚᱝᱠᱮ ᱦᱚᱸᱼᱚᱭ ᱞᱟᱹᱭ ᱠᱮᱫᱟ ᱵᱤᱱ ᱵᱟᱵᱤᱱ ᱰᱟ. ᱛᱮ ᱱᱚᱜᱼᱚ ᱱᱚᱝᱠᱟᱱ ᱢᱮᱫᱴᱮᱱ ᱟᱹᱰᱤ ᱢᱟᱨᱟᱝ ᱦᱮ ᱨᱩᱦᱟᱹ ᱟᱡᱟᱨ ᱠᱚ ᱧᱟᱢᱟᱜ ᱵᱤᱱᱟ ᱾ ᱛᱟᱦᱟᱞᱮ ᱜᱚᱝᱠᱮ ᱦᱚᱜᱼᱚᱭ ᱡᱮ ᱟᱵᱚᱱᱟᱜ ᱦᱟᱸ ᱥᱟᱱᱛᱟᱲ ᱥᱟᱶᱛᱟ ᱨᱮ ᱱᱤᱛ ᱟᱸ ᱱᱤᱛ ᱚᱠᱛᱚ ᱨᱮ ᱧᱮᱞᱚᱜᱚᱜ ᱠᱟᱱᱟ ᱡᱮ ᱞᱟᱹᱭ ᱠᱮᱫᱟ ᱵᱤᱱ ᱡᱮ ᱯᱮᱨᱟᱥᱤᱴᱟᱢᱚᱞ ᱡᱚᱢ ᱞᱮᱠᱷᱟᱱ ᱟᱹᱰᱤ ᱱᱟᱯᱟᱭ ᱠᱚᱜᱼᱟ ᱾ ᱛᱟᱦᱟᱞᱮ ᱚᱱᱟ ᱜᱮᱱᱟᱜ ᱟ ᱥᱮᱫᱟᱭ ᱨᱮᱫᱚ ᱮᱸ ᱛᱟᱦᱚᱞᱮ ᱪᱤᱫ ᱞᱮᱠᱟ ᱚᱱᱠᱟᱱᱟᱜ ᱟᱜ ᱨᱟᱱ ᱠᱚ ᱟᱸᱻ ᱨᱮᱦᱮᱫ ᱠᱚ ᱡᱚᱢ ᱞᱮᱠᱷᱟᱱ ᱛᱤᱱᱟᱹᱜ ᱴᱟᱜ ᱵᱤᱱ ᱵᱟᱲᱟᱭ ᱠᱷᱟᱱ ᱠᱟᱹᱴᱤᱡ ᱞᱟᱹᱭ ᱛᱟᱵᱚᱱ
ᱪᱷᱟ ᱟᱪᱪᱷᱟ ᱾ ᱱᱚᱣᱟ ᱡᱟᱦᱟᱸ ᱱᱚᱣᱟ ᱱᱚᱣᱟ ᱨᱩᱣᱟᱹ ᱠᱚ ᱫᱤᱠ ᱫᱤᱭᱮ ᱥᱮ ᱤᱧ ᱧᱮᱞ ᱢᱮ ᱱᱚᱣᱟ ᱛᱚᱠᱷᱚᱱ ᱫᱚ ᱩᱱᱠᱩ ᱪᱤᱜ ᱠᱩ ᱪᱤᱠᱟᱹ ᱠᱮᱭᱟ? ᱱᱩᱠᱩ ᱦᱮᱡ ᱠᱟᱛᱮ ᱪᱤᱜ ᱠᱩ ᱩᱱᱠᱩ ᱥᱮᱫᱟᱭ ᱚᱠᱛᱚ ᱨᱮ ᱡᱩᱫᱤ ᱱᱚᱣᱟ ᱛᱟᱦᱮᱱ ᱠᱷᱟᱱ ᱛᱟᱦᱚᱞᱮ ᱩᱱᱠᱩ ᱫᱚ ᱱᱤᱭᱟᱹ ᱜᱮ ᱠᱚᱨᱟᱣ ᱠᱮᱭᱟ ᱡᱮ ᱚᱱᱮ ᱦᱮᱡ ᱠᱟᱛᱮ ᱮᱸ ᱥᱩᱱᱩᱢ ᱮ ᱞᱚᱞᱚ ᱠᱮᱭᱟ ᱢᱟᱱᱮ ᱚᱱᱟ ᱨᱟ ᱥᱩᱱᱮ ᱠᱚᱴᱮᱡ ᱠᱮᱭᱟ ᱾ ᱟᱨ ᱡᱟᱹᱥᱛᱤ ᱠᱟᱭᱛᱮ ᱞᱟᱛᱟᱨ ᱡᱟᱸᱜᱟ ᱦᱟᱹ ᱞᱟᱛᱟᱨ ᱡᱟᱸᱜᱟ ᱟ ᱞᱟᱹᱰᱨᱤ ᱟᱨ ᱠᱚᱲᱟᱢ ᱨᱮᱭ ᱚᱡᱚᱜ ᱠᱮᱭᱟ ᱾ ᱮᱸ ᱟᱨ ᱛᱤ ᱨᱮ ᱛᱟᱦᱚᱞᱮ ᱠᱷᱟᱱ ᱜᱮ ᱟᱸ-ᱱᱚᱣᱟ ᱦᱚᱲᱢᱚ ᱞᱚᱞᱚ ᱠᱚᱜ ᱛᱟᱭᱟ ᱛᱚ ᱚᱱᱟ ᱨᱮᱭᱟᱲ ᱨᱮ ᱞᱟᱜᱟᱣ ᱨᱮᱱᱟᱜ ᱥᱚᱢᱵᱷᱚᱵᱚᱱᱟ ᱠᱚᱢ ᱛᱮᱦᱮᱸᱠᱚᱜᱼᱟ, ᱥᱮᱫᱟᱭ ᱨᱮᱱᱟᱜ ᱡᱩᱫᱤᱢ ᱢᱮᱱ ᱞᱮ ᱠᱷᱟᱱ ᱱᱚᱝᱠᱟ ᱠᱟᱛᱮ ᱟᱨ ᱡᱩᱫᱤ ᱠᱷᱩᱜ ᱨᱮᱱᱟᱜ ᱩᱫᱤ ᱛᱟᱦᱮᱱ ᱠᱷᱟᱡ ᱡᱮ ᱠᱷᱩᱜ ᱫᱟᱹᱧ ᱮᱸ ᱛᱚ ᱠᱷᱩᱜ ᱞᱤᱜᱤ ᱛᱚ ᱛᱟᱦᱚᱞᱮ ᱫᱚ ᱩᱱᱤ ᱟᱥᱚᱠ ᱯᱟᱛᱟ ᱨᱮᱱᱟᱜ ᱨᱚᱥ ᱮᱸᱜ ᱤᱭᱟᱹ-ᱤᱭᱟᱹ ᱦᱩᱭᱩᱜ ᱛᱟᱭᱟ ᱯᱨᱚᱛᱷᱚᱢ ᱩᱢ ᱞᱮᱠᱟ ᱜᱩᱸᱰᱟᱹ ᱦᱩᱭᱩᱜ ᱛᱟᱭᱟ ᱥᱮ ᱨᱤᱫ ᱦᱩᱭᱩᱜ ᱛᱟᱭᱟ ᱡᱟᱦᱟᱸ ᱞᱮᱠᱟ ᱜᱤ ᱾ ᱟᱫᱚ ᱚᱱᱟ ᱢᱤᱫᱴᱮᱱ ᱥᱤᱠ ᱞᱚᱞᱚ ᱠᱮᱛᱮᱜ ᱥᱤᱠ ᱞᱚᱞᱚ ᱠᱮᱛᱮᱜ ᱟ ᱚᱱᱟᱨᱮ ᱡᱟᱦᱟᱸ ᱨᱮ ᱨᱚᱥ ᱮ ᱫᱚᱦᱚ ᱠᱟᱫᱟ ᱚᱸᱰᱮ ᱱᱟᱥᱮᱱᱟᱜ ᱪᱷᱚᱠ ᱮ ᱢᱟᱨᱟᱣ ᱞᱮᱠᱷᱟᱡ ᱜᱤ ᱟ-ᱟᱫᱚ ᱚᱱᱟ ᱢᱤᱫᱴᱮᱱ ᱜᱟᱲᱟ ᱞᱮᱠᱟ ᱢᱤᱫᱴᱮᱱ ᱛᱮᱭᱟᱨᱚᱜᱼᱟ, ᱡᱟᱛᱮ ᱠᱷᱩᱜᱽ ᱠᱚᱦᱚᱸ ᱥᱮ ᱠᱚᱸᱜ ᱠᱚᱦᱚᱸ ᱪᱟᱵᱟᱜᱼᱟ ᱾ ᱚᱝᱠᱟ ᱢᱤᱫᱴᱮᱱ ᱥᱮᱫᱟᱭ ᱨᱮᱱᱟᱜ ᱫᱚ ᱱᱚᱝᱠᱟ ᱢᱤᱫᱴᱮᱱ ᱯᱚᱨᱤᱥᱛᱤᱛᱤ ᱛᱮ ᱱᱚᱝᱠᱟ ᱠᱟᱛᱮᱜ ᱠᱚ ᱟᱠᱩ ᱠᱷᱩᱜᱽ ᱢᱟᱸᱫᱟ ᱠᱚᱫᱚ ᱠᱚ ᱪᱟᱵᱟᱭᱮᱜ ᱠᱟᱱ ᱛᱟᱦᱮᱸ ᱱᱟ ᱵᱚᱞᱮ ᱾
ᱦᱚᱸ-ᱦᱚᱸ ᱮᱸ ᱟᱹᱰᱤ-ᱟᱹᱰᱤ ᱩᱢ ᱵᱟᱲᱟᱭ ᱠᱟᱛᱷᱟ ᱦᱚᱸ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱾ ᱟᱪᱪᱷᱟ ᱦᱚᱜᱼᱚᱭ ᱡᱮ ᱦᱚᱜᱼᱚᱭ ᱮᱸ ᱞᱟᱹᱭ ᱟᱠᱚ ᱥᱟᱹᱨᱤᱜᱮ ᱡᱮ, ᱤᱧ ᱫᱚ ᱦᱚᱴᱚᱜ ᱦᱟᱥᱩᱧ ᱠᱟᱱᱟ ᱾ ᱥᱮ ᱞᱟᱡ ᱦᱟᱹᱥᱩᱧ ᱠᱟᱱᱟ, ᱦᱩᱸ ᱾ ᱚᱸ-ᱚᱱᱮ ᱛᱚ ᱚᱱᱮ ᱡᱮ ᱚᱱᱮ ᱮ ᱛᱩᱲᱤ ᱥᱩᱱᱩᱢ ᱚᱱᱟᱜᱮ ᱞᱚᱞᱚ ᱠᱟᱛᱮᱜ ᱨᱚᱥᱩᱱ ᱚ-ᱢᱮᱥᱟ ᱠᱟᱛᱮᱜ ᱠᱟᱹᱴᱤᱡ ᱮᱸ ᱚᱱᱮ ᱚᱸ ᱡᱟᱦᱟᱸ ᱨᱮ ᱦᱟᱹᱥᱩᱭᱮ ᱠᱟᱱ ᱚᱸᱰᱮ ᱠᱟᱹᱴᱤᱡ ᱢᱟᱹᱞᱤᱥ ᱞᱮᱠᱷᱟᱱ ᱜᱮ ᱚᱱᱟ ᱫᱚ ᱱᱟᱯᱟᱭᱼᱚᱜ ᱞᱟᱜᱟᱜ ᱢᱮᱱᱛᱮ ᱩᱭᱦᱟᱹᱨᱼᱚᱜ ᱠᱟᱱᱟ ᱾
ᱦᱳᱭ-ᱦᱳᱭ, ᱢᱮᱱᱠᱷᱟᱱ ᱱᱚᱣᱟ ᱦᱚᱸ ᱢᱤᱫᱴᱮ ᱥᱩᱴ ᱨᱮᱭᱟᱜ ᱵᱮᱯᱟᱨ ᱠᱟᱱᱟ ᱡᱮ ᱨᱩᱥᱩᱱ ᱫᱚ ᱡᱚᱛᱚ ᱦᱚᱲᱟᱜ ᱦᱚᱲᱢᱚ ᱨᱮᱫᱚ ᱵᱟᱭ ᱥᱩᱴᱼᱟ ᱾ ᱪᱮᱛᱟᱱ ᱥᱮᱫ ᱫᱚ ᱡᱟᱦᱟᱸ ᱢᱮᱱ ᱫᱚ ᱪᱟᱢᱲᱟ ᱡᱟᱦᱟᱸ ᱥᱮ ᱢᱮᱱᱟᱜ ᱛᱚᱵᱚᱱᱟ ᱚᱱᱟ ᱚᱱᱛᱮ ᱫᱚ ᱵᱟᱭ ᱥᱩᱴᱟ ᱡᱚᱛᱚ ᱦᱚᱲᱟᱜ ᱫᱚ ᱢᱮᱱᱠᱷᱟᱱ ᱚᱱᱟ ᱪᱷᱟᱞ ᱦᱚᱸ ᱪᱷᱟᱰᱟᱣ ᱫᱟᱲᱮᱼᱟ ᱾ ᱛᱚ ᱚᱱᱟ ᱢᱤᱫᱴᱮᱱ ᱵᱮᱯᱟᱨ ᱠᱟᱱᱟ ᱡᱮ ᱪᱤᱱᱟᱹᱜ ᱢᱟᱱᱮ ᱚᱠᱚᱭᱟ ᱦᱚᱲᱢᱚ ᱨᱮ ᱥᱩᱴᱼᱟ ᱟᱨ ᱵᱟᱭ ᱥᱩᱴᱼᱟ ᱾ ᱚᱱᱟ ᱦᱚᱸ ᱢᱤᱫᱴᱮᱱ ᱵᱮᱯᱟᱨ ᱠᱟᱱᱟ ᱥᱩᱴ ᱨᱮᱭᱟᱜ ᱦᱚᱸ ᱢᱤᱫᱴᱮᱱ ᱵᱮᱯᱟᱨ ᱛᱟᱦᱮᱸ ᱫᱟᱲᱤᱧᱟ ᱟᱨᱠᱤ ᱾ ᱨᱚᱥᱩᱱ ᱟᱨ ᱮᱸ ᱱᱚᱣᱟ ᱤᱛᱤᱝ ᱥᱩᱱᱩᱢ ᱨᱮᱫᱚ ᱯᱷᱤᱛᱝ ᱥᱩᱱᱩᱢ ᱫᱚ ᱴᱷᱤᱠ ᱜᱤ ᱵᱟᱝ ᱠᱳᱱᱳ ᱚᱥᱩᱵᱤᱫᱷᱟ ᱵᱟᱹᱱᱩᱜᱼᱟ ᱢᱮᱱᱠᱷᱟᱱ ᱨᱚᱥᱩᱱ ᱨᱮᱭᱟᱜ ᱵᱮᱯᱟᱨ ᱛᱮ ᱛᱷᱚᱲᱟ
ᱦᱩᱸ ᱦᱩᱸ ᱦᱩᱸ ᱮᱠᱟᱞ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟ ᱟᱪᱪᱷᱟ ᱟᱨ ᱢᱤᱫᱴᱮᱱ ᱱᱤᱛᱚᱜ ᱡᱟᱦᱟᱸ ᱱᱚᱜᱼᱚᱭ ᱱᱚᱣᱟ ᱠᱟᱨᱮᱭᱟ ᱮᱯ ᱛᱮᱞᱟᱟᱝ ᱨᱚᱯᱚᱲ ᱠᱟᱱᱟ ᱱᱚᱣᱟ
ᱱᱚᱣᱟ ᱵᱟᱨᱮ ᱫᱚ ᱵᱟᱞᱟᱝ ᱱᱚᱣᱟ ᱵᱟᱨᱮ ᱛᱮᱫᱚ ᱵᱟᱞᱟᱝ ᱨᱚᱯᱚᱲ ᱫᱟᱲᱮᱭᱟᱜᱼᱟ
ᱚ ᱟᱪᱷᱟ ᱟᱪᱷᱟᱷᱟ ᱟᱪᱪᱷᱟ ᱟᱪᱪᱷᱟ ᱪᱷᱟ ᱟᱪᱪᱷᱟ ᱱᱤᱛ ᱚᱠᱛᱚᱮ ᱡᱟᱦᱟᱸ ᱧᱮᱞᱚᱜ ᱠᱟᱱᱟ ᱡᱮ ᱦᱮᱸ ᱦᱩᱰᱤᱧ ᱦᱩᱰᱤᱧ ᱢᱟᱹᱭ-ᱵᱟᱹᱵᱩ ᱛᱟᱠᱚ ᱟᱹᱰᱤ ᱠᱚᱢ ᱩᱢᱮᱨ ᱨᱮᱠᱚ ᱵᱟᱯᱞᱟᱜ ᱠᱟᱱᱟ ᱟᱨ ᱥᱟᱶ-ᱥᱟᱶᱛᱮ ᱥᱟᱱᱛᱟᱲ ᱥᱟᱶᱛᱟ ᱟᱹᱰᱤ ᱮᱸ ᱦᱟᱺᱰᱤ ᱯᱟᱹᱣᱨᱟᱹ ᱨᱮᱜᱮ ᱡᱚᱵᱮᱜ ᱠᱟᱱᱟ ᱱᱚᱣᱟ ᱵᱟᱨᱮ ᱛᱮ ᱢᱤᱫ-ᱵᱟᱨ ᱠᱟᱛᱷᱟ
ᱦᱳᱭ, ᱱᱚᱣᱟ ᱡᱟᱦᱟᱸᱭ ᱦᱩᱰᱤᱧ ᱦᱩᱰᱤᱧ ᱢᱟᱹᱭ-ᱵᱟᱹᱵᱩ ᱛᱩᱠᱩ ᱵᱟᱯᱞᱟᱜ ᱠᱟᱱᱟ, ᱱᱚᱣᱟ ᱫᱚ ᱦᱩᱭᱩᱜᱳᱭ ᱠᱟᱱᱟ ᱥᱤᱠᱷᱟ ᱨᱮᱱᱟᱜ ᱚᱵᱷᱟᱵᱽ ᱟᱨ ᱜᱚ-ᱵᱟᱵᱟ ᱛᱟᱠᱩ ᱟ ᱥᱮ ᱜᱚ ᱥᱮ ᱮᱠᱛᱚ ᱜᱤᱫᱽᱨᱟᱹ ᱯᱤᱫᱽᱨᱟᱹᱣᱟᱜ ᱥᱤᱠᱷᱟ ᱨᱮᱱᱟᱜ ᱚᱵᱷᱟᱵ ᱟᱨ ᱜᱚ ᱵᱟᱵᱟ ᱛᱟᱠᱚᱣᱟᱜ ᱥᱤᱠᱠᱷᱟ ᱨᱮᱱᱟᱜ ᱚᱵᱷᱟᱵ ᱢᱟ ᱠᱟᱱᱟᱱ ᱜᱤ ᱾ ᱚᱱᱟ ᱜᱮ ᱚᱱᱟ ᱠᱷᱟᱹᱛᱤᱨ ᱛᱮ ᱦᱩᱰᱤᱧ ᱢᱟᱹᱭ-ᱵᱟᱹᱵᱩ ᱛᱟᱠᱩ ᱫᱩᱠᱩ ᱱᱚᱣᱟ ᱠᱩ ᱵᱟᱯᱞᱟᱜ ᱠᱟᱱᱟ ᱥᱮ ᱟᱠᱩ ᱢᱟᱱᱮ ᱥᱚᱴᱷᱤᱠ ᱫᱤᱥ ᱦᱩᱫᱤᱥ ᱵᱟᱠᱚ ᱮᱢ ᱫᱟᱲᱮᱠᱚ ᱠᱟᱱᱟ ᱥᱮ ᱩᱱᱠᱩ ᱤᱥᱠᱩᱞ ᱠᱚ ᱵᱟᱠᱚ ᱪᱟᱞᱟᱜ ᱠᱟᱱᱟ ᱚᱱᱟ ᱠᱷᱟᱹᱛᱤᱨ ᱛᱮ ᱥᱚᱴᱷᱤᱠ ᱫᱤᱥ ᱦᱩᱫᱤᱥ ᱵᱟᱠᱚ ᱧᱟᱢ ᱮᱫᱟ ᱚᱱᱟ ᱠᱷᱟᱹᱛᱤᱨ ᱛᱮ ᱟᱠᱚᱣᱟᱜ ᱡᱟᱦᱟᱸ ᱢᱟᱱᱮ ᱵᱟᱝ ᱵᱩᱡᱷᱟᱹᱣ ᱠᱟᱛᱮᱫ ᱛᱟᱭᱚᱢ ᱫᱟᱨᱟᱢ ᱠᱚ ᱯᱚᱥᱛᱟᱜ ᱠᱟᱱ ᱜᱮᱭᱟ ᱴᱷᱤᱠ ᱜᱤ ᱢᱮᱱᱠᱷᱟᱱ ᱱᱤᱛ ᱚᱠᱛᱚ ᱩᱱᱠᱩ ᱡᱟᱦᱟᱸ ᱡᱮᱦᱮᱛᱩ ᱮᱢᱚᱱ ᱢᱤᱫᱴᱮᱱ ᱩᱱᱠᱩ ᱮᱢᱚᱱ ᱢᱤᱫᱴᱮᱱ ᱩᱢᱟᱹᱨ ᱠᱟᱱᱟ ᱥᱮ ᱮᱢᱚᱱ ᱢᱤᱫᱴᱮᱱ ᱩᱢᱮᱨ ᱠᱟᱱᱟ ᱩᱱᱠᱩᱣᱟᱜ ᱡᱮ ᱩᱱ ᱚᱠᱛᱚ ᱫᱚ ᱟᱠᱚᱣᱟᱜ ᱢᱚᱱ ᱢᱟᱹᱱᱤ ᱡᱟᱦᱟᱱᱟᱜ ᱜᱮ ᱠᱚᱨᱟᱣ ᱥᱟᱱᱟ ᱠᱚᱣᱟ ᱮ ᱮᱠᱛᱚ ᱡᱩᱫᱤ ᱡᱟᱦᱟᱸᱭ ᱠᱩᱥᱤᱣᱟᱜ ᱠᱷᱟᱡ ᱫᱚ ᱠᱩᱥᱤᱭᱟᱭ ᱩᱱᱤᱟᱱ ᱦᱟᱹᱥᱤᱞ ᱦᱚᱸ ᱥᱟᱱᱟᱭᱮᱭᱟ ᱥᱮ ᱚᱱᱮ ᱚᱱᱠᱟ ᱢᱤᱫᱴᱮᱱ ᱯᱚᱨᱤᱥᱛᱷᱤᱛᱤ ᱛᱟᱦᱮᱱᱟ ᱵᱟᱲᱟᱭ ᱜᱮᱭᱟᱵᱚᱱ ᱚᱱᱟ ᱫᱚ ᱢᱤᱫᱴᱮᱱ ᱵᱚᱭᱚᱥᱚᱱᱫᱷᱤ ᱠᱟᱞ ᱠᱟᱱᱟ ᱥᱮ ᱠᱳᱣᱥᱚᱞ ᱠᱟᱞ ᱠᱟᱱᱟ ᱛᱚ ᱩᱱ ᱚᱠᱛᱚ ᱫᱚ ᱱᱚᱝᱠᱟ ᱠᱚᱨᱟᱣ ᱥᱟᱱᱟ ᱵᱚᱱ ᱜᱮᱭᱟ ᱡᱚᱛᱚ ᱦᱚᱲ ᱜᱤ ᱚ ᱡᱟᱦᱟᱸᱭ ᱠᱚᱱᱴᱨᱳᱞ ᱫᱟᱲᱮᱭᱟᱜᱼᱟ ᱟᱨ ᱡᱟᱦᱟᱸᱭ ᱚᱲᱟᱜ ᱨᱮᱱ ᱢᱟᱱᱮ ᱡᱮᱢᱚᱱ ᱯᱚᱨᱤᱵᱮᱥ ᱨᱮᱭ ᱛᱟᱦᱮᱱ ᱡᱩᱫᱤ ᱚᱱᱠᱟᱱ ᱯᱚᱨᱤᱵᱮᱥ ᱨᱮ ᱛᱟᱦᱮᱱ ᱠᱷᱟᱡ ᱫᱚ ᱚᱱᱠᱟᱟᱜ ᱜᱮ ᱦᱩᱭᱩᱜᱼᱟ ᱟᱨ ᱡᱮᱢᱚᱱ ᱯᱚᱨᱤᱵᱮᱥ ᱟᱨ ᱦᱟᱺᱰᱤ ᱯᱟᱹᱣᱨᱟᱹ ᱧᱩ ᱨᱮᱱᱟᱜ ᱵᱮᱯᱟᱨ ᱫᱚ ᱪᱮᱫ ᱞᱮᱠᱟ ᱟᱵᱚ ᱵᱟᱲᱟᱭ ᱜᱮᱭᱟᱵᱚᱱ ᱥᱟ ᱛᱟᱲ ᱦᱚᱲ ᱩ ᱡᱮ ᱱᱚᱝᱠᱟ ᱡᱮ ᱢᱮᱱᱵᱚᱱ ᱡᱮ ᱜᱚᱡᱚᱜ ᱨᱮᱦᱚᱸ ᱦᱟᱺᱰᱤ ᱟᱨ ᱡᱚᱱᱢᱚᱜ ᱨᱮᱦᱚᱸ ᱦᱟᱺᱰᱤ ᱢᱮᱱᱫᱚ ᱦᱟᱺᱰᱤ ᱠᱟᱱ ᱜᱮᱭᱟ ᱡᱚᱛᱚ ᱠᱤᱪᱷᱩ ᱢᱮᱱᱠᱷᱟᱱ ᱟᱵᱚ ᱫᱚ ᱯᱤᱞᱪᱩ ᱦᱟᱲᱟᱢ ᱯᱤᱞᱪᱩ ᱵᱩᱰᱷᱤ ᱫᱚ ᱩᱱᱠᱤᱱ ᱵᱷᱩᱞ ᱞᱟᱹᱜᱤᱜ ᱜᱮᱠᱤᱱ ᱠᱚᱨᱟᱣ ᱞᱮᱫᱟ ᱡᱮᱦᱮᱛᱩ ᱟᱹᱠᱤᱱ ᱫᱚ ᱵᱚᱭᱦᱟ ᱟᱨ ᱵᱚᱭᱦᱟ ᱠᱩᱤ ᱠᱤᱱ ᱛᱟᱦᱮᱸ ᱠᱟᱱᱟ ᱡᱮᱦᱮᱛᱩ ᱦᱟᱸᱥ ᱦᱟᱹᱥᱤᱞ ᱪᱮᱬᱮ ᱠᱷᱚᱡ ᱠᱤᱱ ᱡᱟᱱᱟᱢ ᱞᱮᱱᱟ ᱢᱤᱫᱴᱮᱱ ᱪᱮᱲᱮ ᱠᱷᱚᱱ ᱡᱟᱱᱟᱢ ᱞᱮᱱᱠᱟᱡ ᱥᱮ ᱢᱤᱫᱴᱮᱱ ᱜᱚᱜᱚ ᱵᱟᱵᱟ ᱴᱷᱮᱱ ᱠᱷᱚᱱᱮᱢ ᱡᱟᱱᱟᱢ ᱞᱮᱱᱠᱷᱟᱱ ᱫᱚ ᱵᱚᱭᱦᱟ ᱜᱮᱢ ᱦᱩᱭᱩᱜ ᱠᱟᱱᱟ ᱛᱚ ᱩᱱᱠᱤᱱ ᱠᱤᱱ ᱚᱱᱟ ᱟᱹᱠᱤᱱ ᱪᱟᱸᱫᱳ ᱵᱚᱸᱜᱟ ᱢᱮᱱᱫᱚ ᱩᱱᱠᱤᱱ ᱵᱷᱩᱞ ᱚᱪᱩ ᱠᱤᱱ ᱞᱟᱹᱜᱤᱫ ᱥᱮ ᱩᱱᱠᱤᱱ ᱟᱵᱚᱨᱮ ᱵᱚᱝᱥᱚ ᱵᱤᱥᱛᱟᱨ ᱞᱟᱹᱜᱤᱫ ᱜᱤ ᱱᱚᱣᱟ ᱵᱷᱩᱞ ᱫᱚᱭ ᱠᱚᱨᱟᱣ ᱦᱚᱪᱚ ᱞᱮᱫ ᱠᱤᱱᱟᱹ ᱚᱱᱟ ᱠᱷᱟᱹᱛᱤᱨ ᱛᱮ ᱟᱫᱚ ᱟᱵᱚ ᱵᱚᱱ ᱡᱟᱱᱟᱢ ᱠᱟᱱᱟ ᱴᱷᱤᱠᱜᱮ ᱚᱱᱟ ᱢᱟ ᱦᱮᱸᱜᱮ ᱟᱫᱚ ᱡᱩᱫᱤ ᱱᱚᱝᱠᱟ ᱟᱵᱚᱨᱮᱱ ᱱᱚᱣᱟ ᱥᱟᱱᱛᱟᱞ ᱥᱚᱢᱟᱡᱽ ᱨᱮᱱ ᱦᱚᱲ ᱠᱚ ᱡᱟᱦᱟᱸ ᱦᱟᱺᱰᱤ ᱯᱟᱹᱨᱣᱟᱹ ᱠᱚ ᱧᱩᱭ ᱮᱫᱟ ᱩᱱᱠᱩ ᱡᱮᱠᱚ ᱢᱮᱱᱫᱟ ᱟᱫᱚ ᱩᱱᱠᱤᱱ ᱫᱚᱠᱤᱱ ᱢᱮᱱ ᱠᱟᱫᱟᱟ ᱡᱮ ᱱᱤᱭᱟᱹ ᱞᱟᱹᱜᱤᱫ ᱜᱮ ᱩᱱ ᱚᱠᱛᱚ ᱫᱚ ᱟᱫᱚ ᱩᱱᱠᱤᱱ ᱛᱟᱭᱚᱢ ᱫᱟᱨᱟᱢ ᱡᱟᱦᱟᱸ ᱦᱩᱭ ᱞᱮᱱᱟ ᱦᱟᱺᱰᱤ ᱯᱩᱨᱣᱟ. ᱹ ᱫᱚ ᱡᱮ ᱯᱨᱚᱥᱟᱫ ᱞᱮᱠᱟ ᱜᱮᱵᱚᱱ ᱵᱮᱵᱚᱦᱟᱨᱟ ᱢᱮᱱᱫᱚ ᱪᱚᱰᱚᱨ ᱠᱟᱛᱮᱜ ᱡᱟᱦᱟᱸ ᱥᱟᱨᱮᱡᱚᱜ ᱚᱱᱮ ᱚᱱᱟ ᱜᱮᱵᱚᱱ ᱧᱩᱭᱟ ᱢᱮᱱᱠᱷᱟᱱ ᱟᱵᱚ ᱥᱟᱱᱛᱟᱲ ᱥᱚᱢᱟᱡᱽ ᱨᱮᱱ ᱦᱚᱲ ᱛᱚ ᱚᱱᱟ ᱫᱚ ᱱᱮᱥᱟ ᱞᱟᱹᱜᱤᱫ ᱠᱚ ᱵᱮᱵᱚᱦᱟᱨᱮᱫᱟ ᱱᱚᱣᱟ ᱫᱚ ᱟᱹᱰᱤ ᱢᱤᱫᱴᱮᱱ ᱠᱷᱟᱨᱟᱯ ᱡᱤᱱᱤᱥ ᱦᱩᱭᱩᱜ ᱠᱟᱱᱟ
ᱮᱠᱟᱞ ᱮᱠᱟᱞ ᱮᱠᱫᱚᱢ ᱟᱹᱰᱤ ᱡᱚᱛᱷᱟᱛ ᱠᱟᱛᱷᱟ ᱵᱮᱤᱱ ᱞᱟᱹᱭ ᱟᱠᱟᱫᱟ ᱡᱮ ᱦᱟᱺᱰᱤ ᱯᱟᱹᱣᱨᱟᱹ ᱫᱚ ᱡᱮ ᱨᱟᱱ ᱞᱮᱠᱟ ᱵᱚᱱ ᱧᱩᱭᱟ ᱵᱤᱥ ᱞᱮᱠᱟ ᱫᱚ ᱟᱞᱚᱵᱚᱱ ᱵᱮᱵᱚᱦᱟᱨ ᱢᱟ ᱟᱨ ᱚᱱᱟ ᱥᱟᱶ ᱥᱟᱶᱛᱮ ᱱᱤᱛᱚᱜ ᱨᱮᱱ ᱡᱟᱦᱟᱸ ᱡᱩᱣᱟᱹᱱ ᱠᱚ ᱩᱱᱠᱩ ᱜᱚ ᱵᱟᱵᱟ ᱥᱟᱶ ᱥᱟᱶᱛᱮ ᱟᱹᱰᱤ ᱠᱚᱢ ᱩᱢᱮᱨ ᱛᱮᱱᱟᱜ ᱵᱟᱯᱞᱟ ᱫᱚ ᱱᱚᱣᱟ ᱜᱮ ᱡᱮ ᱟᱹᱰᱤ ᱟᱠᱚᱣᱟᱜ ᱫᱤᱥ ᱦᱩᱫᱤᱥ ᱵᱟᱝᱠᱚ ᱧᱟᱢᱫᱟ ᱜᱚ ᱵᱟᱵᱟ ᱴᱷᱮᱱ ᱠᱷᱚᱱ ᱚᱱᱟᱛᱮ ᱟᱹᱰᱤ ᱠᱚᱢ ᱩᱢᱮᱨ ᱛᱮᱜᱮᱠᱚ ᱵᱟᱯᱞᱟᱜ ᱠᱟᱱ ᱞᱮᱠᱟ ᱩᱭᱦᱟᱹᱨᱮᱫᱟ ᱠᱚ ᱜᱚᱝᱠᱮ ᱟᱨ ᱟᱨ ᱢᱤᱫᱴᱮᱱ ᱟᱨ ᱢᱤᱫᱴᱮᱱ ᱟᱹᱰᱤ ᱠᱷᱟᱴᱚ ᱛᱮ